ᱛᱷᱮᱞᱳᱣ ᱠᱟᱱᱟ᱾ ᱦᱮᱞᱳ᱾ ᱞᱮᱜ ᱞᱟᱹᱭ ᱫᱟᱹᱧ ᱨᱚᱲᱮᱢ ᱟᱸᱡᱚᱢᱮᱜ-ᱟ᱾ ᱦᱮᱞᱳ ᱞᱟᱹᱭ ᱫᱟᱹᱧ ᱱᱤᱛᱚᱜ ᱨᱚᱲ ᱵᱟᱹᱧ ᱟᱸᱡᱚᱢ ᱫᱟ᱾ ᱨᱚᱲᱮᱢ ᱟᱸᱡᱚᱢᱮᱜ ᱛᱤᱧᱟ? ᱦᱮᱞᱳ, ᱦᱮᱞᱳ ᱞᱟᱹᱭ ᱫᱟᱹᱧ ᱨᱚᱲᱮᱢ ᱟᱧᱡᱚᱢᱮᱜ ᱛᱤᱧᱟ? ᱦᱮᱞᱳ, ᱦᱮᱞᱳ᱾ ᱦᱮᱞᱳ᱾ ᱦᱮᱞᱳ᱾ ᱦᱮᱞᱳ᱾ ᱞᱟᱹᱭ ᱫᱟᱹᱧ ᱨᱚᱲᱮᱢ ᱟᱸᱡᱚᱢᱮᱜ ᱛᱤᱧᱟᱹ ᱤᱧᱟᱜ, ᱦᱮᱞᱳ᱾ ᱦᱮᱞᱳ᱾ ᱤᱧᱫᱚ ᱨᱚᱲ ᱵᱟᱹᱧ ᱟᱸᱡᱚᱢᱮᱜ-ᱟ᱾ ᱨᱚᱲᱮᱢ ᱟᱸᱡᱚᱢᱮᱜ ᱛᱤᱧᱟᱹ ᱤᱧᱟᱜ᱾ ᱟᱹᱰᱤ ᱵᱷᱤᱛᱤᱨ ᱨᱮ ᱥᱟᱲᱮ ᱠᱟᱱᱟ ᱮᱠᱫᱚᱢ ᱨᱚᱲ ᱵᱟᱝ ᱧᱟᱢᱚᱜ ᱠᱟᱱᱟ᱾ ᱦᱮᱞᱳ᱾
ᱦᱮᱸ ᱦᱮᱞᱳ᱾
ᱦᱮᱸ ᱱᱤᱸᱛᱚᱜ ᱫᱚ ᱨᱚᱲ ᱟᱸᱢᱚᱢᱚᱜ ᱠᱟᱱᱟ, ᱦᱚᱭ ᱟᱫᱚ ᱨᱚᱲ ᱵᱟᱝ ᱟᱸᱡᱚᱢᱚᱜᱼᱟ ᱪᱤᱠᱟ ᱭᱮᱱᱛᱮ? ᱪᱤᱠᱟᱜ ᱠᱟᱱᱟ ᱨᱚᱲ ᱵᱟᱝ ᱟᱧᱡᱚᱢ ᱦᱮᱸ ᱱᱤᱸᱛᱚᱜ ᱫᱚ ᱟᱸᱡᱚᱢᱚᱜ ᱠᱟᱱᱟ᱾
ᱪᱤᱠᱟᱹᱜ ᱠᱟᱱᱟ ᱴᱟᱣᱟᱨ ᱜᱮ ᱚᱻᱭ ᱰᱤᱥᱴᱟᱵᱽ ᱫᱟᱭ ᱾
ᱦᱚᱸ ᱦᱚᱳ ᱚᱱᱟ ᱢᱟ ᱠᱟᱛᱷᱟ ᱠᱟᱱ ᱾ ᱴᱟᱣᱚᱨ ᱨᱮᱱᱟᱜ ᱠᱟᱛᱷᱟ ᱫᱚ ᱪᱤᱠᱟ ᱞᱟᱝ‌ ᱵᱩᱡᱟ ᱪᱤᱠᱟᱹᱜ ᱠᱟᱱᱟ ᱦᱮᱸ ᱵᱟᱝ᱾ ᱚᱸ ᱟᱨ ᱪᱮᱫ ᱠᱚᱢ ᱪᱤᱠᱟᱭᱮᱫᱟ ᱾
ᱪᱮᱫ ᱦᱚᱸ ᱵᱟᱝ ᱱᱚᱜᱚᱭ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟᱱ ᱛᱟᱦᱮᱱᱟ ᱾ ᱮᱢᱱᱤ ᱜᱮ ᱫᱩᱲᱩᱵ ᱵᱟᱲᱟ ᱦᱩᱭ ᱟᱠᱟᱱᱟ ᱟᱫᱚ ᱪᱮᱫ ᱵᱟᱝ ᱪᱮᱠᱟ ᱦᱩᱭᱩᱜ ᱠᱟᱱᱟ ᱾ ᱡᱟᱹᱯᱤᱫ ᱦᱚᱸ ᱵᱟᱭ ᱦᱤᱡᱩᱜ ᱠᱟᱱᱟ ᱪᱮᱫ ᱦᱚᱸ ᱵᱟᱝ ᱾ ᱱᱚᱜ ᱚᱭ ᱱᱤᱛᱚᱜ ᱟᱢᱮᱢ ᱯᱷᱳᱱ ᱠᱮᱫ ᱛᱮ ᱡᱟᱜᱮ ᱾ ᱱᱟ ᱥᱮᱱᱟᱜ ᱾
ᱟᱪᱪᱷᱟ ᱟᱪᱪᱷᱟ ᱚᱱᱟ ᱫᱚᱨᱠᱟᱨᱟ ᱛᱟᱦᱮᱸ ᱛᱚ ᱛᱟᱦᱚᱞᱮ ᱚᱱᱛᱮ ᱫᱟᱜ ᱡᱟᱹᱲᱤ ᱠᱚᱫᱚ ᱚᱠᱟᱮᱠᱟ
ᱫᱟᱜ ᱡᱟᱹᱲᱤ ᱫᱚ ᱢᱚᱴᱟ ᱢᱩᱴᱤ ᱦᱩᱭ ᱠᱟᱱ ᱜᱮᱭᱟ ᱵᱷᱟᱹᱜᱤ ᱜᱮ ᱦᱩᱭ ᱟᱠᱟᱱᱟ ᱢᱟᱱᱮ ᱨᱚᱦᱚᱭ ᱠᱩ ᱫᱩᱨᱟᱹᱜ ᱞᱮᱠᱟ ᱫᱚ ᱠᱟᱹᱢᱤ ᱠᱟᱹᱢᱤ ᱞᱮᱠᱟ ᱱᱟᱦᱟᱜ ᱦᱩᱭ ᱟᱠᱟᱱ
ᱚᱸ ᱦᱚᱸ ᱟᱪᱷᱟ ᱟᱪᱷᱟ ᱟᱪᱷᱟ ᱵᱟᱝ ᱱᱚᱜᱚᱭ ᱡᱮᱢᱚᱱ ᱫᱟᱜ ᱡᱟᱹᱲᱤ ᱵᱟᱝ ᱠᱷᱟᱹᱛᱤᱨ ᱟᱹᱰᱤ ᱜᱮ ᱾ ᱟᱸ ᱮᱴᱠᱮᱴᱚᱬᱮ ᱵᱚᱱ ᱧᱮᱞᱮᱫ ᱜᱮ ᱦᱮᱸ ᱵᱟᱝ ᱟᱫᱚ ᱫᱟᱜ ᱡᱟ. ᱲᱤ ᱡᱩᱫᱤ ᱚᱱᱠᱟ ᱵᱟᱭ ᱫᱟᱜ ᱵᱟᱭ ᱡᱟᱹᱲᱤ ᱟᱵᱚᱱᱟ ᱾ ᱛᱟᱦᱞᱮ ᱟᱵᱚ ᱫᱚ ᱚᱱᱠᱟ ᱦᱩᱲᱩ ᱪᱟ ᱦᱩᱲᱩ ᱠᱚᱦᱚᱸ ᱵᱟᱵᱚᱱ ᱨᱚᱦᱚᱭ ᱫᱟᱲᱮᱭᱟᱜᱼᱟ ᱟᱨ ᱦᱩᱲᱩ ᱪᱟᱣᱞᱮ ᱠᱚ ᱵᱟᱝ ᱦᱩᱭ ᱞᱮᱱᱠᱷᱟᱱ ᱪᱮᱜ ᱮᱢ ᱡᱚᱢᱟ ᱦᱮᱸ ᱵᱟᱝ
ᱦᱳᱭ ᱦᱮᱸ ᱦᱚᱞᱟ ᱢᱟᱦᱟᱸᱫᱮᱨ ᱛᱤᱱᱟᱹᱜ ᱜᱮ ᱥᱤᱛᱩᱸᱜ ᱠᱟᱱ ᱦᱚᱞᱟ ᱢᱟᱦᱟᱸᱫᱮᱨ ᱛᱤᱱᱟᱹᱜ ᱥᱤᱛᱩᱝ ᱠᱟᱱ ᱾ ᱟᱹᱰᱤ ᱢᱟᱱᱮ ᱥᱤᱛᱩᱝ ᱵᱟᱭ ᱥᱤᱛᱩᱝ ᱮᱫ ᱛᱮ ᱢᱟᱱᱮ ᱜᱩᱢᱴᱷᱟᱹᱱᱤ ᱫᱚᱢᱮ ᱵᱩᱡᱟᱹᱜ ᱦᱚᱭ ᱫᱟᱜ ᱮᱫᱟᱭ ᱠᱟᱹᱴᱤᱡ ᱚᱱᱮ ᱵᱚᱨᱥᱟ ᱵᱚᱨᱥᱟ ᱟᱲᱜᱚᱭ ᱫᱟᱭ ᱥᱮ
ᱟᱪᱪᱷᱟ ᱟᱪᱪᱷᱟ ᱚ ᱵᱟᱝᱠᱷᱟᱱ ᱞᱟᱹᱭ ᱫᱚ ᱠᱚ ᱞᱟᱹᱭ ᱠᱟᱜᱼᱟ ᱚᱱᱟ ᱠᱷᱚᱵᱚᱨ ᱠᱚᱨᱮ ᱧᱮᱞ ᱦᱩᱭᱩᱜ ᱠᱟᱱ ᱛᱟᱦᱮᱸᱫ ᱛᱚ ᱞᱟᱹᱭᱮᱫᱟ ᱠᱚ ᱡᱮ ᱜᱟᱯᱟ ᱠᱷᱚᱱᱟᱜ ᱫᱚ ᱟᱹᱰᱤ ᱾ ᱢᱟᱱᱮ ᱫᱟᱜᱟᱭ ᱢᱮᱱ ᱛᱮᱫ ᱚᱱᱠᱟ ᱢᱤᱫᱴᱟᱱ ᱠᱟᱛᱷᱟ ᱢᱮᱱᱟᱜ ᱟᱠᱟᱫᱟ ᱦᱮᱸ ᱤᱱᱟᱹ ᱜᱮ ᱠᱟᱛᱷᱟ ᱢᱮᱱᱟᱜᱼᱟ ᱦᱮᱸ ᱟᱫᱚ ᱡᱟᱠ ᱜᱮ ᱫᱟᱜ ᱪᱚᱱᱟᱭ ᱦᱮᱸ ᱵᱟᱝ ᱩᱱᱫᱤᱱ ᱪᱟᱹᱥᱤ ᱦᱚᱯᱚᱱ ᱠᱚ ᱟᱹᱰᱤ ᱫᱤᱱ ᱜᱮ ᱛᱟᱸᱜᱤ ᱟᱲᱟᱜ ᱨᱮᱠᱚ ᱛᱟᱦᱮᱸ ᱞᱮᱱᱟ ᱦᱮᱸ ᱵᱟᱝ
ᱦᱚᱲ ᱠᱚᱭᱚᱜ ᱦᱚᱨ ᱫᱟᱜ ᱠᱚᱭᱚᱜ ᱦᱚᱨ ᱨᱮᱜᱮ ᱢᱮᱱᱟᱜ ᱟᱠᱟᱜ ᱠᱚᱣᱟ
ᱦᱮᱸ ᱡᱟᱦᱟᱸᱭᱟᱜ ᱨᱟᱹᱥᱠᱟᱹ ᱦᱩᱭᱩᱜ ᱟᱨ ᱵᱟᱝ ᱡᱟᱦᱟᱸᱭ ᱫᱚ ᱪᱟᱹᱥᱤ ᱦᱚᱯᱚᱱ ᱞᱟᱹᱜᱤᱫ ᱫᱚ ᱟᱹᱰᱤ ᱜᱮ ᱨᱟᱹᱥᱠᱟᱹ ᱨᱮᱱᱟᱜ ᱠᱟᱛᱷᱟ ᱠᱟᱱᱟ ᱵᱟᱝ ᱫᱟᱜ ᱡᱟᱹᱲᱤ ᱞᱮᱠᱷᱟᱱ ᱦᱮᱸᱥᱮ
ᱱᱮ ᱦᱚᱲ ᱦᱚᱸ ᱨᱟᱹᱥᱠᱟᱹ ᱨᱮᱱᱟᱜ ᱠᱟᱛᱷᱟ ᱠᱟᱱᱟ ᱪᱮᱫᱟᱜ ᱥᱮ ᱱᱮ ᱦᱚᱲ ᱦᱚᱸ ᱪᱟᱥ ᱵᱷᱚᱨᱥᱟ ᱫᱤᱱ ᱛᱟᱦᱚᱞᱮ
ᱚ ᱛᱟᱦᱚᱞᱮ ᱦᱩᱲᱩ ᱨᱚᱦᱚᱭ ᱠᱚᱫᱚᱢ ᱜᱟᱱᱟᱥᱮ ᱵᱟᱝ ᱦᱩᱲᱩ ᱨᱚᱦᱚᱭᱮᱢ ᱵᱟᱲᱟᱭᱟ ᱥᱮ ᱵᱟᱝ
ᱦᱩᱲᱩ ᱨᱚᱦᱚᱭ ᱦᱮᱸ ᱵᱟᱲᱟᱭᱟᱹᱧ
ᱚ ᱦᱩᱲᱩ ᱠᱚᱫᱚᱢ ᱨᱚᱦᱚᱭ ᱵᱟᱲᱟᱭ ᱜᱮᱭᱟ
ᱦᱮᱸ ᱨᱚᱦᱚᱭ ᱜᱮ ᱵᱟᱢ ᱨᱚᱦᱚᱭ ᱞᱮᱠᱷᱟᱡ ᱫᱚ ᱨᱚᱦᱚᱭ ᱜᱮ ᱦᱩᱭᱩᱜᱼᱟ ᱟᱫᱚ ᱟᱞᱮ ᱫᱚ ᱚᱱᱠᱟ ᱨᱚᱦᱚᱭ ᱫᱚᱞᱮ ᱨᱚᱦᱚᱭ ᱜᱮᱭᱟ ᱟᱫᱚ ᱮᱱᱛᱮ ᱨᱮᱦᱚᱸ ᱢᱟᱱᱮ ᱱᱚᱜᱚᱭ ᱛᱚ ᱱᱚᱜ ᱚᱭ ᱵᱚᱨᱥᱟ ᱱᱚᱜ ᱚᱭ ᱚᱱᱟᱜᱮ ᱛᱟᱹᱜᱤᱱᱟ ᱡᱮ ᱛᱤᱥᱮ ᱫᱟᱜᱟ ᱛᱤᱥ ᱵᱟᱭ ᱫᱟᱜᱟ ᱟᱫᱚ ᱱᱚᱜ ᱚᱭ ᱫᱟᱜ ᱠᱮᱫᱟ ᱨᱟᱹᱥᱠᱟᱹ ᱫᱚ ᱨᱟᱹᱥᱠᱟᱹ ᱠᱟᱛᱷᱟ ᱠᱟᱱ ᱜᱮᱭᱟ ᱚᱱᱟ ᱠᱷᱮᱛ ᱠᱚ ᱯᱟᱲᱟᱜ ᱵᱟᱲᱟ ᱦᱩᱭ ᱟᱠᱟᱱᱟ ᱟᱫᱚ ᱚᱱᱟ ᱠᱚ ᱡᱟᱵᱚᱰ ᱵᱟᱲᱟ ᱠᱟᱛᱮᱜ ᱞᱚᱥᱚᱫ ᱵᱟᱲᱟ ᱠᱟᱛᱮᱜ ᱟᱫᱚ ᱨᱚᱦᱚᱭ ᱠᱟᱜ ᱦᱩᱭᱩᱜᱼᱟ
ᱚᱦᱚ ᱦᱮᱸ ᱚᱱᱟᱢᱟ ᱠᱟᱛᱷᱟ ᱠᱟᱱ ᱜᱮ ᱟᱨ ᱱᱟᱦᱟᱜ ᱡᱩᱫᱤ ᱵᱟᱢ ᱨᱚᱦᱚᱭᱟ ᱟᱫᱚ ᱪᱮᱫ ᱞᱮᱠᱟᱛᱮ ᱦᱩᱭᱩᱜᱼᱟ ᱦᱮᱸ ᱵᱟᱝᱻ
ᱦᱳᱭ ᱦᱳᱭ ᱟᱨ ᱦᱚᱸᱜ ᱚᱭ ᱟᱥᱟᱲ ᱛᱚ ᱦᱟᱸᱜ ᱪᱟᱵᱟᱭᱮᱱᱟ᱾
ᱦᱳᱭ ᱦᱳᱭ ᱦᱳ ᱟᱥᱟᱲ ᱢᱟ ᱪᱟᱵᱟᱭᱮᱱ ᱛᱚ ᱟᱫᱚ ᱦᱚᱜ ᱚᱭ ᱟᱱ ᱫᱟᱜ ᱦᱚᱸ ᱵᱟᱭ ᱫᱟᱜᱮᱜᱼᱟ ᱤᱱᱟᱹ ᱠᱷᱟᱹᱛᱤᱨ ᱦᱳᱲᱳ ᱠᱚᱦᱚᱸ ᱨᱚᱦᱚᱭ ᱦᱚᱸ ᱵᱟᱝ ᱜᱟᱱᱚᱜ ᱠᱟᱱᱟ ᱥᱮ ᱵᱟᱝ?
ᱦᱚᱭ ᱟᱨ ᱡᱩᱫᱤ ᱱᱟᱥᱮᱱᱟᱜ ᱟᱨ ᱢᱤᱫᱴᱟᱝ ᱞᱟᱹᱴᱩ ᱧᱚᱜ ᱱᱚᱝᱠᱟᱭ ᱫᱟᱜᱟᱭ ᱛᱟᱦᱮᱞᱮ ᱱᱚᱣᱟ ᱵᱷᱚᱨᱥᱟ ᱜᱮ ᱡᱩᱫᱤ ᱠᱟᱹᱴᱤ ᱞᱟᱹᱴᱩ ᱧᱚᱜᱼᱟ ᱛᱟᱦᱚᱞᱮ ᱟᱹᱰᱤ ᱱᱟᱯᱟᱭᱚᱜᱼᱟ ᱨᱚᱦᱚᱭ ᱱᱚᱜᱼᱚᱭ ᱡᱮ ᱦᱚᱜᱚᱭ ᱦᱩᱲᱩ ᱪᱟᱣᱞᱮ ᱵᱷᱚᱨᱥᱟ ᱜᱮ ᱠᱟᱱᱟ᱾ ᱠᱩᱫᱩ ᱜᱩᱦᱩᱢ ᱪᱟᱥ ᱟᱫᱚ ᱚᱱᱟ ᱫᱚ ᱟᱹᱰᱤ ᱱᱟᱯᱟᱭᱚᱜᱼᱟ ᱡᱮᱢᱚᱱ ᱡᱚᱛᱚ ᱦᱚᱲ ᱛᱚ ᱵᱟᱨᱦᱮ ᱠᱟᱹᱢᱤ ᱫᱚ ᱵᱟᱭ ᱩᱰᱩᱠ ᱫᱟᱲᱮᱭᱟᱜᱟᱭ᱾
ᱦᱩᱸ ᱦᱩᱸ ᱠᱟᱛᱷᱟ ᱠᱟᱱ ᱜᱮ ᱴᱷᱤᱠ ᱠᱟᱛᱷᱟ ᱜᱮ᱾ ᱦᱮᱸ ᱟᱯᱮ ᱚᱱᱛᱮ ᱫᱚ ᱛᱟᱦᱞᱮ ᱚᱱᱠᱟ ᱦᱩᱲᱩ ᱪᱟᱣᱞᱮ ᱠᱚᱫᱚ ᱛᱟᱦᱚᱞᱮ ᱪᱮᱫ ᱞᱮᱠᱟ? ᱟᱨ ᱵᱚᱪᱷᱚᱨ ᱥᱮᱨᱢᱟ ᱠᱚᱨᱮ ᱫᱚ ᱛᱤᱱ ᱫᱷᱟᱣ ᱦᱩᱲᱩ ᱠᱚᱯᱮ ᱨᱚᱦᱚᱭ ᱜᱮᱭᱟ?
ᱩᱸᱜ ᱢᱤᱫ ᱫᱷᱟᱣ ᱜᱮᱞᱮ ᱨᱚᱦᱚᱭᱟ ᱛᱚ᱾ ᱚᱱᱟᱜᱮ ᱡᱩᱫᱤ ᱱᱤᱛᱚᱜ ᱡᱩᱫᱤ ᱵᱷᱟᱜᱤ ᱧᱚᱜ ᱫᱟᱜ ᱮ ᱪᱟᱞᱟᱣᱟᱭ, ᱵᱷᱟᱹᱜᱤ ᱧᱚᱜ ᱵᱚᱨᱥᱟᱭᱟᱭ ᱛᱟᱦᱮᱞᱮ ᱟᱫᱚ ᱵᱮᱥ ᱴᱷᱤᱠ ᱦᱩᱲᱩ ᱦᱩᱭᱩᱜᱼᱟ, ᱴᱟᱭᱤᱢ ᱴᱟᱭᱤᱢ ᱡᱩᱫᱤ ᱫᱟᱜᱼ ᱟᱭ᱾ ᱱᱟᱸᱦᱟ ᱡᱮᱢᱚᱱ ᱡᱚᱠᱷᱚᱱ ᱯᱚᱴᱮ ᱥᱚᱢᱚᱭ ᱡᱤᱢᱟ ᱡᱚᱠᱷᱚᱱ ᱜᱮᱞᱮ ᱛᱩᱫᱩᱜᱼᱟ ᱛᱚᱠᱷᱚᱱ ᱡᱚᱫᱤ ᱚᱱᱟ ᱵᱷᱟᱜᱤ ᱴᱷᱤᱠ ᱴᱷᱟᱠᱮ ᱫᱟᱜᱟᱭ᱾ ᱛᱟᱦᱮᱞᱮ ᱴᱷᱤᱠ ᱜᱮ ᱦᱩᱭᱩᱜᱼᱟ᱾
ᱚᱸ, ᱦᱮᱸ ᱚᱱᱟ ᱢᱟ ᱠᱟᱛᱷᱟ ᱠᱟᱱ ᱜᱮᱭᱟ, ᱟᱫᱚ ᱚᱱᱠᱟ ᱫᱟᱜᱽ ᱢᱟᱭ ᱴᱷᱤᱠ ᱜᱮᱭᱟ, ᱟᱨ ᱚᱱᱠᱟ ᱡᱫᱤ ᱵᱟᱭ ᱫᱟᱡᱽ ᱪᱮᱠᱟ ᱤᱫᱟ ᱠᱟᱛᱮᱢ ᱫᱚᱢ ᱨᱚᱦᱭᱟ ᱦᱮᱸ ᱵᱟᱝ?
ᱦᱚᱭ᱾
ᱦᱚᱸ ᱛᱟᱦᱚᱞᱮ ᱚᱱᱛᱮ ᱟᱯᱮ ᱫᱚ ᱪᱟᱹᱛ ᱵᱟᱹᱭᱥᱟᱹᱠᱷ ᱫᱚ ᱛᱟᱦᱮᱞᱮ ᱯᱮ ᱪᱟᱥ ᱟᱥᱮ ᱵᱟᱝ?
ᱪᱟᱹᱫᱚ ᱵᱟᱹᱭᱥᱟᱹ?
ᱦᱟᱭ᱾
ᱪᱟᱹᱛ ᱵᱟᱹᱭᱥᱟᱹᱠᱷ ᱫᱚ ᱟᱞᱮ ᱫᱚ ᱵᱟᱞᱮ ᱪᱟᱥ ᱜᱮᱭᱟ᱾
ᱚ ᱦᱚᱸ ᱛᱟᱦᱮᱞᱮ ᱪᱮᱫ ᱯᱮ ᱪᱤᱠᱟᱹᱭᱟ?
ᱟᱞᱮ ᱫᱚ ᱛᱚᱠᱷᱚᱱ ᱫᱚ ᱥᱤᱛᱩᱝ ᱛᱚᱠᱷᱚᱱ ᱫᱚ ᱛᱚᱠᱷᱚᱱ ᱫᱚ ᱪᱮᱫ ᱦᱚᱸ ᱵᱟᱞᱮ ᱪᱮᱠᱟᱭᱟ, ᱛᱚᱠᱷᱚᱱ ᱫᱚ ᱚᱭᱦᱟᱸ ᱚᱲᱟᱜ ᱨᱮ ᱡᱚᱢ ᱠᱤᱝᱵᱟ ᱠᱟᱹᱢᱤ ᱡᱟᱸᱦᱟᱱᱟᱜ ᱠᱟᱹᱢᱤ ᱠᱚ, ᱡᱟ ᱡᱮᱢᱚᱱ ᱡᱟᱦᱟᱸᱭ ᱠᱟᱹᱢᱤ ᱫᱟᱲᱮᱭᱟᱜᱟᱭ ᱩᱱᱤ ᱫᱚ ᱠᱟᱹᱢᱤ ᱪᱟᱞᱟᱜᱼᱟ᱾ ᱡᱟᱦᱟᱸᱭ ᱵᱟᱭ ᱫᱟᱲᱮᱭᱟᱜᱼᱟ ᱩᱱᱤ ᱫᱚ ᱚᱲᱟᱜ ᱨᱮᱭ ᱠᱤ ᱚᱲᱟᱜ ᱨᱮᱦᱚᱸ ᱛᱟᱢᱫᱟᱲ ᱠᱚᱢ
ᱚᱸᱟᱨ, ᱟᱨᱻ
ᱮᱸ ᱟᱞᱮ ᱫᱚ ᱟᱯᱮ ᱚᱱᱛᱮ ᱫᱚ ᱪᱮᱫ ᱠᱟᱹᱢᱤ ᱠᱚ ᱢᱮᱱᱟᱜ ᱛᱮ ᱱᱮᱛᱟᱨ ᱦᱚᱸ?
ᱱᱮᱛᱟᱨ ᱟᱞᱮ ᱫᱚ ᱚᱱᱛᱮ ᱫᱚ ᱚᱱᱠᱟ ᱫᱚ ᱵᱟᱠᱚ ᱠᱟᱹᱢᱤᱭᱟ, ᱱᱚᱝᱠᱟ ᱠᱟᱹᱢᱤ ᱵᱚᱞᱛᱮ ᱫᱚ ᱮᱠᱷᱚᱱ ᱫᱚ ᱫᱚᱢᱮ ᱵᱟᱡᱟᱨ ᱠᱟᱹᱢᱤ ᱠᱚᱠᱚ ᱪᱟᱞᱟᱣ ᱵᱟᱲᱟᱜ ᱜᱮᱭᱟ᱾
ᱚᱸᱻ
ᱚᱱᱠᱟ ᱫᱚ ᱵᱟᱱᱚᱜᱼᱟ ᱵᱟᱡᱟᱨ ᱨᱮ ᱚᱱᱠᱟ ᱠᱟᱹᱢᱤ ᱠᱚ ᱪᱟᱞᱟᱣ ᱵᱟᱲᱟᱜᱼᱟ᱾ ᱠᱤᱢᱵᱟ ᱟᱨ ᱱᱚᱜᱼᱚᱭ ᱡᱟᱸᱦᱱᱟᱜ ᱦᱚᱸ ᱚᱲᱟᱜ ᱫᱩᱣᱟᱹᱨ ᱦᱚᱸ ᱦᱚᱸ ᱚᱲᱟᱜ ᱫᱩᱣᱟᱹᱨ ᱛᱟᱠᱚᱥᱮ ᱱᱮᱛᱟᱨ ᱫᱚ ᱟᱹᱰᱤ ᱜᱮ ᱚᱱᱟ ᱠᱚᱜᱮ
ᱚᱸᱻ ᱟᱫᱚ ᱵᱟᱡᱟᱨ ᱨᱮ ᱫᱚ ᱪᱮᱫ ᱠᱚ ᱠᱟᱹᱢᱤ ᱛᱟᱦᱮᱸ ᱚᱰᱮ ᱫᱚ?
ᱢᱤᱥᱛᱨᱤ ᱠᱟᱹᱢᱤ ᱠᱚ᱾
ᱦᱚᱸ ᱟᱪᱪᱷᱟ ᱟᱪᱪᱷᱟ ᱦᱮᱸ ᱛᱚ᱾ ᱵᱟᱡᱟᱨ ᱨᱮᱫᱚ ᱢᱟᱨᱟᱝ ᱢᱟᱨᱟᱝ ᱵᱤᱞᱰᱤᱝ ᱠᱚ ᱛᱮᱭᱟᱨ ᱵᱟᱝ᱾
ᱦᱚᱭ
ᱚᱸ ᱟᱪᱪᱷᱟ ᱟᱫᱚ ᱟᱞᱮ ᱚᱱᱛᱮ ᱦᱚᱸ ᱚᱱᱠᱟ ᱫᱚ ᱩᱸ ᱫᱚᱢᱮ ᱡᱳᱨ ᱜᱮ ᱤᱱᱫᱨᱟ ᱵᱟᱥ ᱚᱲᱟᱜ ᱠᱚ ᱨᱮᱱᱟᱜ ᱠᱟᱹᱢᱤ ᱠᱚ ᱪᱟᱞᱟᱜ ᱠᱟᱱᱟ ᱛᱚ ᱟᱫᱚ ᱚᱱᱟ ᱠᱚᱜᱮ ᱧᱮᱞ ᱵᱟᱲᱟ ᱦᱳᱭᱳᱜ ᱠᱟᱱᱟ᱾
ᱚ ᱟᱞᱮ ᱚᱱᱛᱮ ᱦᱚᱸ ᱱᱤᱭᱟᱹ ᱵᱟᱨ ᱫᱚ ᱤᱱᱫᱨᱟᱵᱟᱥ ᱠᱚ ᱧᱟᱢ ᱟᱠᱟᱫ ᱜᱮᱭᱟ ᱟᱹᱰᱤ ᱜᱮ ᱧᱮᱞᱚᱜ ᱠᱟᱱ ᱛᱚ ᱵᱟᱯᱮ ᱧᱟᱢ ᱟᱠᱟᱫᱟ᱾ ᱚᱱᱟ ᱫᱚ
ᱟᱞᱮ ᱫᱚ ᱵᱟᱞᱮ ᱧᱟᱢ ᱠᱟᱫᱟ ᱟᱫᱚ᱾ ᱵᱟᱝ ᱧᱟᱢ ᱠᱷᱟᱛᱤᱨ ᱜᱮ ᱛᱚ, ᱱᱚᱝᱠᱟ ᱧᱟᱢ ᱞᱮᱠᱷᱟᱱ ᱛᱤᱱᱟᱹᱜ ᱪᱚ ᱟᱹᱰᱤ ᱵᱷᱟᱹᱜᱤ ᱧᱚᱜ ᱠᱚᱜᱼᱟ᱾ ᱦᱮᱸᱥᱮ ᱟᱫᱚ ᱟᱯᱮ ᱠᱚ ᱫᱚ ᱯᱮ ᱧᱟᱢ ᱠᱟᱫᱟ ᱥᱮ ᱵᱟᱝ
ᱟᱞᱮ ᱦᱚᱸ ᱵᱟᱞᱮ ᱧᱟᱢ ᱠᱟᱫᱟ᱾
ᱚ ᱟᱫᱚ ᱱᱚᱣᱟ ᱠᱚᱫᱚ ᱟᱨᱡᱤ ᱥᱟᱠᱟᱢ ᱚᱞ ᱦᱳᱭᱳᱜᱼᱟ ᱛᱚ ᱟᱫᱚ ᱚᱱᱟ ᱠᱚ ᱡᱩᱫᱤ ᱵᱟᱢ ᱚᱞᱟ ᱵᱟᱝ ᱦᱚᱸ ᱠᱚ ᱮᱢ ᱫᱟᱲᱮᱭᱼᱟ᱾
ᱦᱳᱭ
ᱮᱢ ᱞᱟᱜᱟᱜ-ᱟ
ᱦᱳᱭ ᱟᱫᱚ ᱮᱢ ᱮᱢ ᱪᱟᱞᱟᱜᱼᱟ ᱚᱸᱰᱮ ᱦᱚᱸᱯᱮ ᱞᱟᱹᱭ-ᱟ ᱟᱯᱮ ᱫᱚ ᱵᱟ ᱯᱮ ᱠᱤᱥᱟᱹᱲ ᱜᱮᱭᱟ ᱡᱚᱢᱤ ᱡᱟᱭᱜ-ᱟ ᱛᱮ ᱠᱟᱹᱴᱤᱡ ᱯᱮ ᱰᱷᱮᱨ ᱜᱮᱭᱟ ᱚᱱᱠᱟᱭ-ᱟ ᱠᱚ ᱟᱫᱚ ᱚᱱᱟ ᱦᱚᱛᱮᱡ ᱛᱮᱠᱚ ᱞᱟᱹᱭ-ᱟ ᱵᱟᱯᱮ ᱧᱟᱢᱟ᱾
ᱚ ᱵᱟᱝ ᱚᱝᱠᱟ ᱫᱚ ᱪᱮᱫ ᱦᱚᱸ ᱵᱟᱹᱱᱩᱜᱼᱟ ᱦᱮᱸ ᱥᱮ ᱚᱱᱟ ᱞᱮᱠᱟᱛᱮ ᱡᱩᱫᱤ ᱯᱮ ᱞᱟᱹᱭ ᱮᱫ ᱠᱷᱟᱱ ᱫᱚ ᱪᱤᱠᱟᱭᱼᱟᱢ ᱛᱚ ᱡᱟᱸᱦᱟᱱᱟᱜ ᱛᱚ ᱡᱳᱨ ᱡᱳᱵᱳᱥᱛᱤ ᱫᱚ ᱦᱮᱸ ᱥᱮ
ᱦᱳᱭ ᱟᱨ ᱟᱵᱚ ᱫᱚ ᱠᱳᱱᱳ ᱡᱳᱨ ᱛᱮᱭᱟᱜ ᱫᱚ ᱵᱟᱹᱱᱩᱜ ᱟᱠᱟᱫᱟ᱾ ᱮᱢᱟ ᱵᱚᱱᱟ ᱠᱚ ᱦᱟᱛᱟᱣ ᱟᱵᱩᱱ ᱵᱟᱝ ᱠᱚ ᱮᱢᱟ ᱵᱚᱱᱟ ᱵᱟᱵᱚᱱ ᱦᱟᱛᱟᱣᱟ᱾
ᱦᱮ ᱚᱱᱟ ᱢᱟ ᱠᱟᱛᱷᱟ ᱥᱟᱹᱨᱤ ᱠᱟᱛᱷᱟ ᱠᱟᱱᱜᱮᱭ-ᱟ᱾ ᱮᱠᱟᱞ ᱛᱮ ᱥᱟᱹᱨᱤ ᱠᱟᱛᱷᱟ ᱠᱟᱱᱜᱮᱭ-ᱟ ᱦᱮᱸ ᱵᱟᱝ ᱟᱫᱚ ᱧᱮᱞᱚᱜ ᱠᱟᱱᱟ᱾ ᱛᱚ ᱱᱟᱦᱟᱜ ᱫᱤᱱᱨᱮ ᱡᱟᱸᱦᱟ ᱞᱮᱠᱟ, ᱟᱱᱟᱴ ᱮᱴᱠᱮᱴᱚᱬᱮ ᱢᱮᱱᱟᱜ ᱟᱠᱟᱫᱟ ᱦᱮᱸᱥᱮ ᱛᱚ ᱚᱱᱟ ᱠᱚᱫᱚ ᱥᱟᱹᱨᱤ ᱜᱮ ᱟᱹᱰᱤᱜᱮ ᱫᱩᱠ ᱨᱮᱱᱟᱜ ᱠᱟᱛᱷᱟ ᱠᱟᱱᱟ ᱦᱮᱸ ᱵᱟᱝ
ᱦᱮᱸ
ᱟᱞᱮ ᱫᱚ ᱚᱱᱠᱟ ᱦᱮᱸ ᱪᱮᱫ ᱮᱢ ᱞᱟᱹᱭ ᱫᱟ?
ᱢᱮᱱ ᱫᱤ ᱚᱱᱮ ᱚᱝᱠᱟ ᱵᱮᱯᱟᱨ ᱟᱵᱚ ᱫᱚ ᱮᱢᱟ ᱵᱚᱱᱟ ᱠᱚ ᱦᱟᱛᱟᱣ ᱟᱵᱚᱱ ᱵᱟ ᱠᱚ ᱮᱢᱟ ᱵᱟᱵᱚᱱ ᱵᱟᱵᱚᱱ ᱦᱟᱛᱟᱣᱟ ᱟᱨ ᱟᱵᱩ ᱟᱵᱩ ᱫᱚᱸᱧ ᱧᱮᱞ ᱟᱠᱟᱫᱟ ᱥᱮ ᱡᱮ ᱦᱚᱜ-ᱚᱭ ᱢᱮᱱᱟᱜ ᱛᱟᱠᱚ ᱵᱟᱹᱱᱩᱜ ᱛᱟᱠᱚ ᱟᱵᱚ ᱥᱟᱱᱛᱟᱲ ᱫᱚ ᱦᱮᱱᱟᱜ ᱛᱟᱠᱚ ᱵᱟᱹᱱᱩᱜ ᱛᱟᱠᱚ ᱤᱢᱟᱹ ᱧᱟ ᱦᱟᱛᱟᱣᱟ ᱵᱟᱹᱧ ᱤᱢᱟᱹᱧ-ᱟ ᱵᱟᱹᱧ ᱦᱟᱛᱟᱣᱟ ᱚᱸᱰᱮ ᱫᱚ ᱵᱟᱹᱧ ᱡᱳᱨ ᱫᱟ ᱟᱡ ᱮ ᱢᱮᱛᱟ ᱫᱤᱧᱟ.
ᱦᱳᱭ ᱦᱳᱭ ᱦᱳᱭ
ᱟᱫᱚ ᱩᱱᱠᱩ ᱦᱚᱸ ᱡᱟᱦᱟᱸᱭ ᱠᱚ ᱚᱝᱠᱟ ᱟᱫᱚ ᱮᱢ ᱫᱚᱠᱚ ᱮᱢᱚᱜᱼᱟ ᱛᱤᱥ ᱠᱚ ᱮᱢᱟ ᱢᱟ?
ᱦᱩᱸ ᱠᱟᱛᱷᱟ ᱠᱟᱱ ᱜᱮᱭᱼᱟ ᱟᱨᱡᱤ ᱥᱟᱠᱟᱢ ᱠᱚ ᱮᱢ ᱞᱮᱠᱷᱟᱱ, ᱦᱮᱸ ᱮᱢ ᱫᱚ ᱠᱚ ᱮᱢ ᱜᱮᱭ-ᱟ ᱟᱫᱚ ᱟᱨᱡᱤ ᱥᱟᱠᱟᱢ ᱮᱢ ᱞᱟᱜᱟᱜᱼᱟ ᱛᱚ ᱡᱟᱦᱟᱸᱭ ᱟᱛᱳ ᱨᱮ ᱚᱲᱟᱜ ᱨᱮᱱᱟᱜ ᱡᱟᱸᱦᱟᱭ ᱯᱷᱮᱢᱮᱞᱤ ᱠᱟᱱᱟᱭ ᱾ ᱩᱱᱤᱭ-ᱟᱜ ᱡᱚᱛᱚ ᱞᱟᱜᱟᱜᱼᱟ ᱟᱨ ᱛᱤᱱᱟᱹᱜ ᱵᱟᱝ ᱦᱮᱸᱥᱮ ᱱᱮᱛᱟᱨ ᱫᱚ ᱟᱨᱠᱤ᱾
ᱦᱩᱸ ᱦᱮᱞᱳ
ᱦᱩᱸ
ᱟᱫᱚ ᱵᱟᱯᱮ ᱡᱚᱢᱟ ᱦᱳᱭ ᱟᱸᱡᱚᱢᱚᱜ ᱠᱟᱱ ᱜᱮᱭᱟ ᱾
ᱟᱯᱮ ᱫᱚ ᱵᱟᱯᱮ ᱮᱢ ᱟᱠᱟᱫ ᱞᱮᱭᱟ ᱾
ᱚᱱᱟ ᱫᱚᱞᱮ
ᱮᱸᱻ ᱡᱚᱢᱟ ᱫᱚᱞᱮ ᱡᱚᱢᱟ ᱟᱠᱟᱫᱟ ᱡᱚᱢᱟᱠᱟᱛᱮᱫ ᱮᱱᱛᱮ ᱡᱟᱦᱟᱸ ᱞᱮᱠᱟ ᱧᱮᱞᱚᱜ ᱠᱟᱱᱟ ᱦᱚᱭ ᱛᱚ ᱾ ᱟᱫᱚ ᱤᱭᱟᱹᱛᱮ ᱟᱞᱮ ᱫᱚᱞᱮ ᱧᱟᱢᱟ ᱥᱮ ᱵᱟᱝ ᱵᱟᱰᱟᱭ ᱧᱟᱢᱚᱜ ᱠᱟᱱᱟ ᱾ ᱟᱫᱚ ᱟᱯᱱᱟᱨ ᱠᱚ ᱧᱟᱢ ᱞᱮᱠᱷᱟᱱ ᱱᱟᱯᱟᱭ ᱠᱚᱜᱼᱟ ᱦᱮᱸ ᱥᱮ ᱵᱟᱝ ᱦᱩᱸ ᱟᱹᱰᱤ ᱡᱟᱦᱟᱸ ᱠᱟᱹᱢᱤ ᱨᱮᱜᱮ ᱞᱟᱜᱟᱣ ᱠᱚᱣᱟ ᱾
ᱦᱚᱸ
ᱦᱮ ᱵᱟᱝ?
ᱟᱵᱚ ᱱᱚᱜᱼᱚᱭ ᱵᱩᱥᱩᱵ ᱚᱲᱟᱜ ᱠᱚ ᱢᱮᱱᱟᱜ ᱟᱠᱟᱫᱟ ᱚᱲᱟᱜ ᱦᱚᱸ ᱧᱟᱢ ᱞᱮᱠᱷᱟᱡ ᱫᱚ ᱱᱟᱥᱮᱱᱟᱜ ᱱᱟᱯᱟᱭ ᱫᱚ ᱱᱟᱯᱟᱭ ᱠᱚᱜᱼᱟ ᱡᱮ ᱡᱟᱦᱟᱸ ᱠᱚᱢ, ᱠᱚᱢ ᱚᱲᱟᱜ ᱥᱮ ᱟᱫᱚ ᱦᱚᱸ ᱦᱚᱲ ᱦᱚᱸ ᱥᱟᱸᱜᱮ ᱦᱚᱲ ᱧᱟᱢ ᱞᱮᱠᱷᱟᱡ ᱫᱚ ᱵᱷᱟᱜᱮ ᱚᱱᱟ ᱵᱮᱥᱤᱜᱼᱟ ᱠᱟᱹᱴᱤᱡ ᱥᱟᱸᱜᱮ ᱦᱚᱲ ᱯᱚᱨᱤᱢᱟᱱ ᱫᱚ ᱚᱲᱟᱜ ᱠᱚᱫᱚ ᱠᱚᱢ ᱜᱮᱭᱟ ᱛᱚ ᱟᱫᱚ ᱱᱟᱯᱟᱭ ᱫᱚ ᱱᱟᱯᱟᱭ ᱠᱚᱜᱼᱟ ᱾ ᱦᱮᱞᱳ ᱦᱮᱞᱳ
ᱦᱩᱸ ᱦᱮᱸ ᱟᱡᱚᱢ ᱫᱟᱢ?
ᱦᱮᱸ ᱾
ᱦᱳᱭ ᱟᱨᱠᱤ ᱟᱫᱚ ᱱᱚᱝᱠᱟ ᱥᱤᱥᱴᱮᱢ ᱨᱮᱦᱮᱸ ᱵᱟᱝ ᱛᱚ ᱧᱮᱞ ᱧᱮᱞ ᱛᱮᱜᱮ ᱱᱚᱜᱼᱚᱭ ᱡᱮᱢᱚᱱ ᱟᱹᱰᱤ ᱠᱤᱪᱷᱩ ᱟᱵᱚᱣᱟᱜ ᱥᱟᱶ